ᱦᱮᱸ
ᱡᱟᱦᱟᱱᱟᱜ ᱤᱭᱟ ᱟᱜ ᱠᱟᱱᱟ ᱞᱟᱹᱭ ᱵᱤᱱ ᱦᱟᱜ ᱦᱳᱭ ᱱᱟᱨᱥᱨᱤ ᱟᱜ ᱟᱨ ᱥᱟᱱᱛᱟᱲ ᱨᱮᱭᱟᱜ ᱡᱚ ᱥᱮ ᱱᱟᱯᱟᱭ ᱦᱟᱜ ᱡᱤᱱᱤᱥ ᱠᱚ ᱧᱮᱞ ᱠᱟᱛᱮ ᱟᱨ ᱥᱟᱶᱛᱟ ᱛᱟᱞᱟ ᱨᱮ ᱛᱤᱱᱟᱹᱜ ᱜᱟᱱ ᱵᱮᱥ ᱵᱟᱹᱲᱤᱡ ᱜᱷᱚᱴᱚᱱ ᱠᱚ ᱦᱩᱭᱩᱜ ᱛᱟᱦᱮᱱᱟ᱾ ᱟᱫᱚ ᱠᱚᱜᱮ ᱱᱤᱡᱮ ᱫᱚ ᱵᱟᱝ ᱫᱚ ᱵᱟᱲᱟᱭᱚᱜ ᱠᱟᱱ ᱜᱮᱭᱟ ᱦᱮᱸᱥᱮ
ᱦᱳᱭ ᱥᱟᱹᱨᱤ ᱠᱟᱛᱷᱟ ᱫᱚ ᱚᱱᱟᱜᱮ ᱠᱟᱱᱟ᱾ ᱟᱫᱚ ᱡᱟᱦᱟᱸᱜ ᱜᱮ ᱱᱟᱦᱟᱜ ᱟᱵᱚ ᱥᱟᱶᱛᱟ ᱛᱟᱞᱟ ᱨᱮ ᱢᱮᱱᱟᱜ-ᱟ᱾ ᱚᱱᱟ ᱠᱚᱦᱚᱸ ᱵᱟᱝ ᱫᱚ ᱥᱟᱹᱨᱤ ᱫᱷᱟᱨᱟ ᱜᱮ ᱦᱩᱭᱩᱜ ᱠᱟᱱᱟ ᱟᱨ ᱵᱟᱝᱠᱷᱟᱱ ᱵᱷᱮᱜᱟᱨ ᱵᱷᱮᱜᱟᱨ ᱫᱷᱟᱨᱟ ᱜᱮ᱾
ᱦᱮᱸ ᱱᱤᱭᱟᱹ ᱫᱚ ᱥᱟᱹᱨᱤ ᱠᱟᱛᱷᱟ ᱜᱮ ᱠᱟᱱᱟ᱾
ᱵᱟᱝ ᱵᱟᱲᱟᱭᱟ ᱟᱨ ᱡᱟᱹᱱᱤᱡ ᱱᱟᱣᱟ ᱱᱟᱣᱟ ᱦᱚᱲ ᱠᱚᱵᱚ ᱦᱤᱡᱩᱜ ᱠᱟᱱ ᱛᱮ ᱯᱟᱞᱮᱫ᱾ ᱚᱱᱟ ᱡᱟᱦᱟᱸ ᱟᱵᱚᱣᱟᱜ ᱟᱹᱨᱤᱪᱟᱹᱞᱤ ᱚᱱᱟ ᱨᱮᱭᱟᱜ ᱢᱤᱫᱴᱤᱡ ᱵᱷᱮᱜᱮᱜᱟᱨ ᱩᱯᱨᱩᱢ ᱧᱮᱞᱚᱜ ᱠᱟᱱᱟ᱾
ᱦᱮᱸ ᱦᱮᱸ ᱵᱟᱝ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱟᱨ ᱮ ᱥᱟᱱᱛᱟᱲ ᱥᱟᱶᱛᱟ ᱨᱮ ᱚᱱᱠᱟ ᱢᱟᱱᱮ ᱮᱴᱟᱜ ᱦᱚᱲᱟᱜ ᱟᱜᱚᱢᱟᱱ ᱦᱤᱡᱩᱜ-ᱟ᱾ ᱮᱱᱠᱷᱟᱱ ᱵᱷᱮᱜᱟᱨ ᱵᱷᱮᱜᱟᱨ ᱤᱭᱟᱹ ᱛᱮᱫ ᱫᱚ ᱦᱩᱭᱩᱜ ᱜᱮᱭᱟ᱾
ᱦᱮᱸ ᱥᱟᱹᱨᱤ ᱜᱮ ᱞᱟᱹᱭ ᱮᱫᱟ ᱦᱮᱸ ᱚᱱᱟ ᱠᱟᱛᱷᱟ ᱫᱚ ᱥᱟᱹᱨᱤ ᱜᱮᱭᱟ᱾ ᱪᱮᱫᱟᱜ ᱪᱮ ᱦᱚᱸ ᱢᱟᱱᱮ ᱱᱤᱛᱚᱜ ᱧᱮᱞᱚᱜ ᱠᱟᱱᱟ ᱟᱵᱚᱣᱟᱜ ᱥᱟᱶᱛᱟ ᱠᱚᱨᱮ ᱚᱱᱠᱟᱱ ᱡᱤᱱᱤᱥ ᱠᱚ, ᱜᱷᱚᱴᱚᱱᱚᱜ ᱠᱟᱱᱛᱮ᱾ ᱟᱵᱚᱣᱟᱜ ᱟᱹᱰᱤ ᱠᱤᱪᱷᱩ ᱵᱟᱝ ᱠᱷᱟᱱ ᱟᱹᱰᱤ ᱩᱛᱟᱹᱨ ᱜᱮ ᱦᱚᱲ ᱥᱟᱶ ᱛᱟᱵᱚ ᱨᱚᱲ ᱨᱚᱯᱚᱲ ᱠᱚ ᱢᱟᱱᱮ ᱵᱷᱮᱜᱟᱨ ᱤᱫᱤ ᱠᱟᱱᱟ ᱟᱨ ᱵᱟᱝᱵᱚᱱ ᱟᱫ ᱤᱫᱤᱜ-ᱟ᱾
ᱦᱮᱸ ᱟᱵᱮᱱᱟᱜ ᱠᱟᱛᱷᱟ ᱦᱚᱸ ᱥᱟᱹᱨᱤ ᱜᱮᱭᱟ᱾ ᱟᱨ ᱱᱚᱝᱠᱟᱜᱮ ᱯᱟᱞᱮ ᱡᱚᱛᱚ ᱦᱚᱲ ᱡᱟᱦᱟᱸ ᱛᱤᱱᱟᱹᱜ ᱟᱹᱨᱤ ᱪᱟᱹᱞᱤ ᱠᱚ ᱛᱟᱵᱚᱱ, ᱦᱚᱨᱚᱜ ᱵᱟᱸᱫᱮ ᱠᱚ, ᱨᱚᱲ ᱨᱚᱯᱚᱲ ᱠᱚ, ᱥᱟᱡᱽ ᱥᱟᱵᱟᱱ ᱠᱚ, ᱚᱱᱟ ᱠᱚᱨᱮ ᱢᱟᱱᱮ ᱮᱴᱟᱜ ᱦᱚᱲᱟᱜ ᱚᱨᱥᱚᱝ ᱧᱮᱞᱚᱜ ᱠᱟᱱᱛᱮ ᱢᱟᱱᱮ ᱟᱵᱚᱣᱟᱜ ᱫᱚ ᱠᱟᱹᱴᱤᱡ ᱵᱚ ᱵᱚᱫᱚᱞ ᱵᱚᱫᱚᱞ ᱵᱚ ᱦᱚᱨᱚᱜ ᱜᱮᱭᱟ᱾
ᱦᱮᱸ᱾ ᱥᱟᱹᱨᱤ ᱵᱤᱱ ᱢᱮᱱ ᱮᱫᱟ᱾ ᱮᱴᱟᱜ ᱦᱚᱲᱟᱜ ᱚᱨᱥᱚᱝ ᱜᱮ ᱯᱟᱞᱮᱫ ᱪᱤᱠᱟ ᱛᱮ ᱥᱮ ᱱᱤᱛᱚᱜ ᱡᱟᱦᱟᱸ ᱡᱤᱱᱤᱥ ᱠᱚ ᱧᱮᱞᱚᱜ ᱠᱟᱱᱟ᱾ ᱟᱵᱚ ᱢᱟᱱᱣᱟ ᱠᱚ ᱛᱟᱞᱟ ᱨᱮ ᱥᱟᱱᱛᱟᱲ ᱢᱟᱱᱣᱟ ᱠᱚ ᱛᱟᱞᱟ ᱨᱮ, ᱚᱱᱟ ᱠᱚᱦᱚᱸ ᱢᱤᱫᱴᱤᱡ ᱵᱷᱮᱜᱟᱨ ᱫᱷᱟᱨᱟ ᱜᱮ ᱩᱯᱨᱩᱢ ᱠᱚ ᱛᱟᱦᱮᱱ ᱛᱮ᱾ ᱢᱟᱱᱮ ᱟᱠᱚᱣᱟᱜ ᱵᱷᱮᱱᱮᱜᱟᱨ ᱫᱷᱟᱨᱟ ᱦᱳᱭ᱾ ᱡᱟᱦᱟᱸ ᱦᱚᱲ ᱥᱟᱶ ᱨᱚᱯᱚᱲ ᱨᱮᱱᱟᱜ ᱟᱨ ᱮᱥᱴᱟᱭᱤᱞ ᱛᱟᱠᱚ ᱵᱟᱠᱚ ᱞᱟᱹᱭᱟ ᱤᱱᱟᱹ ᱠᱚᱠᱚ ᱵᱟᱹᱜᱤ ᱤᱫᱤ ᱮᱫ ᱛᱟᱠᱚᱣᱟ ᱟᱨ ᱵᱟᱝ ᱠᱚ ᱦᱤᱲᱤᱧ ᱤᱫᱤᱭᱮᱭᱟ᱾
ᱦᱮᱸ ᱦᱮᱸ, ᱱᱚᱣᱟ ᱫᱚ ᱥᱟᱹᱨᱤ ᱠᱟᱛᱷᱟ ᱠᱟᱱ ᱜᱮᱭᱟ᱾ ᱪᱮᱫᱟᱜ ᱥᱮ ᱚᱱᱟ ᱫᱚ ᱵᱚᱞᱮ ᱟᱵᱚᱣᱟᱜ ᱢᱟᱱᱮ ᱢᱮᱱ ᱜᱟᱱᱚᱜᱼᱟ᱾ ᱢᱟᱱᱣᱟ ᱵᱚᱫᱚᱞ ᱦᱚᱸ ᱢᱤᱫᱴᱤᱡ ᱴᱟᱥᱠ ᱠᱟᱱ ᱜᱮᱭᱟ᱾ ᱟᱨ ᱡᱚᱛᱚ ᱦᱚᱲ ᱫᱚ ᱥᱚᱢᱚᱭ ᱥᱚᱢᱚᱭ ᱨᱮᱫᱚ ᱵᱟᱝ ᱠᱚ ᱵᱚᱫᱚᱞᱚᱜᱼᱟ᱾ ᱠᱷᱟᱱ ᱛᱤᱱᱟᱹᱜ ᱜᱟᱱ ᱠᱚ ᱵᱚᱫᱚᱞᱚᱜ ᱨᱮ ᱢᱟᱱᱮ ᱟᱹᱰᱤ ᱡᱳᱨ ᱠᱚ ᱵᱚᱫᱚᱞ ᱜᱚᱫᱚᱜ ᱛᱮ ᱟᱠᱚᱣᱟᱜ ᱟᱹᱨᱤᱪᱟᱹᱞᱤ ᱦᱚᱸᱠᱚ ᱦᱤᱲᱤᱧ ᱩᱛᱟᱹᱨᱟ᱾ ᱟᱨ ᱤᱱᱠᱟᱹ ᱨᱮᱜᱮ ᱯᱟᱞᱮᱱ ᱡᱚᱛᱚ ᱦᱚᱲ ᱜᱮ ᱟᱯᱱᱟᱨᱟᱜ ᱟᱹᱨᱤᱪᱟᱹᱞᱤ ᱦᱤᱲᱤᱧ ᱛᱮ ᱢᱟᱱᱮ ᱟ ᱢᱟᱱᱮ ᱞᱟᱦᱟᱜ ᱠᱟᱱ ᱜᱮᱭᱟ, ᱢᱮᱱᱠᱷᱟᱱ ᱦᱚᱲ ᱛᱮᱫᱚᱢ ᱛᱟᱭᱱᱚᱢ ᱤᱫᱤᱜ ᱠᱟᱱᱟ᱾
ᱦᱮᱸ ᱦᱮᱸ, ᱱᱚᱣᱟ ᱫᱚ ᱥᱟᱹᱨᱤ ᱠᱟᱛᱷᱟ ᱠᱟᱱ ᱜᱮᱭᱟ᱾ ᱟᱹᱞᱤᱧ ᱦᱚᱸ ᱡᱚᱠᱷᱚᱱ ᱱᱟᱣᱟ ᱱᱟᱣᱟ ᱱᱚᱣᱟ ᱵᱷᱟᱨᱚᱛ ᱞᱤᱧ ᱞᱟᱹᱭᱮᱜᱼᱟ᱾ ᱱᱟᱣᱟ ᱱᱟᱣᱟ ᱡᱚᱠᱷᱚᱱ ᱵᱟᱡᱟᱨ ᱥᱮᱫ ᱞᱤᱧ ᱦᱮᱡ ᱮᱱᱟ᱾ ᱦᱮᱸ ᱤᱱᱟᱹᱯᱚᱨ ᱚᱱᱟ ᱢᱤᱫᱴᱤᱡ ᱧᱮᱞ ᱨᱮ ᱧᱮᱞ ᱧᱟᱢ ᱮᱱᱟ ᱡᱮ ᱵᱟᱝ ᱦᱚᱸ ᱟᱠᱚ ᱦᱚᱸ ᱡᱟᱦᱟᱸᱜᱮ ᱟᱹᱨᱤᱪᱟᱹᱞᱤ ᱥᱟᱶ ᱟᱨᱵᱟᱝ ᱤᱭᱟᱹ ᱠᱟᱛᱷᱟ ᱚᱱᱟ ᱨᱮᱫᱚ ᱟᱠᱚ ᱦᱚᱸ ᱢᱟᱱᱮ ᱵᱷᱮᱜᱟᱨ ᱵᱷᱮᱜᱟᱨ ᱜᱮ ᱛᱟᱠᱚ ᱩᱯᱨᱩᱢ ᱠᱚ ᱛᱟᱦᱮᱱᱟ ᱟᱨ ᱚᱱᱟ ᱨᱮᱦᱚᱸ ᱟᱠᱚ ᱢᱤᱫᱴᱤᱡ ᱮᱴᱟᱜ ᱮᱴᱟᱜ ᱜᱮ ᱢᱟᱱᱮ ᱢᱮᱱ ᱜᱟᱱᱚᱜ ᱦᱚᱲ ᱥᱟᱶ ᱨᱚᱲ ᱨᱚᱯᱚᱲᱟᱜ ᱟᱨ ᱵᱟᱝᱠᱷᱟᱱ ᱤᱱᱟᱹ ᱨᱮᱱᱟᱜ ᱜᱮ ᱠᱟᱛᱷᱟ ᱠᱚ ᱛᱟᱦᱮᱱᱟ᱾
ᱦᱮᱸ ᱦᱮᱸ, ᱟᱹᱵᱤᱱᱟᱜ ᱦᱚᱸ ᱥᱟᱹᱨᱤ ᱠᱟᱛᱷᱟ ᱠᱟᱱ ᱜᱮᱭᱟ᱾ ᱟᱪᱪᱷᱟ, ᱡᱟᱦᱟᱱᱟᱜ ᱦᱚᱲ ᱠᱟᱹᱦᱱᱤᱭᱟᱜ, ᱚᱱᱠᱟ ᱱᱟᱜ ᱵᱟᱵᱚᱫ ᱛᱮᱵᱤᱱ ᱵᱟᱲᱟᱭᱟ? ᱵᱟᱲᱟᱭ ᱠᱷᱟᱱ ᱟᱹᱰᱤ ᱵᱮᱥ ᱥᱱᱚᱜ ᱦᱩᱭ ᱠᱚᱜᱼᱟ ᱟᱨ ᱞᱟᱹᱭ ᱦᱚᱸ ᱫᱚᱨᱠᱟᱨ ᱟᱹᱞᱤᱧ ᱩᱱᱟᱹᱜ ᱵᱟᱹᱞᱤᱧ ᱵᱟᱲᱟᱭᱟ᱾
ᱦᱳᱭ, ᱦᱚᱲ ᱠᱟᱦᱟᱱᱤ
ᱦᱚᱲ ᱠᱟᱹᱦᱱᱤ ᱫᱚ ᱢᱮᱱ ᱜᱟᱱᱚᱜᱼᱟ, ᱥᱮᱫᱟᱭ ᱦᱟᱯᱲᱟᱢ ᱠᱚᱨᱮ ᱠᱷᱚᱱ ᱦᱟᱸᱜ ᱥᱮ ᱡᱟᱦᱟᱸ ᱦᱟᱯᱲᱟᱢ ᱠᱚ ᱦᱚᱛᱮ ᱛᱮ, ᱢᱚᱪᱟ ᱦᱚᱛᱮ ᱛᱮ ᱟᱨ ᱵᱟᱝ ᱵᱮᱥ ᱥᱮ ᱵᱟᱹᱲᱤᱡ ᱜᱷᱚᱴᱚᱱ ᱠᱚ ᱧᱮᱞ ᱠᱟᱛᱮᱫ ᱢᱟᱱᱣᱟ ᱠᱚᱣᱟᱜ ᱡᱟᱦᱟᱸ ᱢᱚᱱᱮ ᱨᱮ ᱟᱭᱳ ᱟᱹᱭᱠᱟᱹᱣᱟᱜ ᱵᱮᱨᱮᱫᱚᱜᱼᱟ᱾
ᱪᱮᱫ ᱵᱤᱱ ᱞᱟᱹᱭ ᱠᱮᱼᱟ? ᱪᱮᱫ ᱟᱹᱭᱠᱟᱹᱣ
ᱚᱭᱟᱹ ᱟᱭᱹᱠᱟᱹᱣ᱾ ᱟᱭ ᱠᱚ ᱵᱩᱡᱷᱟᱹᱣ ᱛᱟᱵᱤᱱ ᱛᱚ ᱡᱟᱦᱟᱸ ᱢᱟᱱᱮ ᱟᱠᱚᱣᱟᱜ ᱢᱚᱱᱮ ᱨᱮ ᱯᱚᱴᱮᱞᱚᱜᱼᱟ, ᱢᱚᱱᱮᱨᱮ ᱡᱟᱦᱟᱸ ᱢᱮᱱ ᱵᱟᱭ ᱥᱟᱱᱟ ᱩᱛᱯᱟᱛ ᱧᱮᱞ ᱛᱮ ᱦᱚᱲᱟᱜ
ᱦᱮᱸ ᱦᱮᱸ ᱦᱮ ᱦᱮᱸ ᱵᱩᱡᱷᱟᱹᱣ ᱠᱮ ᱟᱞᱤᱧ ᱞᱟᱦᱟ ᱥᱮᱫ ᱞᱟᱹᱭ ᱵᱤᱱ᱾
ᱦᱚᱛᱮ ᱛᱮ ᱥᱟᱶᱛᱟ ᱨᱮᱭᱟᱜ ᱡᱟᱦᱟᱸ ᱡᱟ. ᱨᱮᱭᱟᱜ ᱡᱟ. ᱢᱟᱱᱮ ᱯᱮᱨᱟᱠᱤᱛᱤᱠ ᱨᱮᱭᱟᱜ ᱱᱟᱯᱟᱭ ᱥᱮ ᱦᱟᱲᱟ ᱡᱤᱱᱤᱥ ᱠᱚ ᱧᱮᱞ ᱠᱟᱛᱮᱜ,
ᱥᱟᱶᱛᱟ ᱨᱮ ᱛᱟᱦᱮᱱ ᱠᱷᱟᱱ ᱢᱟᱱᱣᱟ ᱠᱚᱣᱟᱜ ᱢᱚᱱᱮᱨᱮ ᱠᱤᱪᱷᱩ ᱱᱟᱸᱜ ᱚ ᱟᱩᱴ ᱯᱟᱹᱴᱩ ᱨᱟᱠᱟᱵᱚᱜ ᱛᱮ ᱢᱟᱱᱮ ᱟᱠᱚᱣᱟᱜ ᱢᱟᱱᱮ ᱟᱴᱩ ᱯᱟᱹᱴᱩᱼᱟ ᱵᱟᱝ ᱛᱟᱦᱮᱸ ᱵᱟᱝ ᱛᱷᱤᱨ ᱛᱟᱦᱮᱱᱟ᱾
ᱦᱳᱭ ᱾ ᱚᱱᱟᱜᱮ ᱡᱚᱠᱷᱚᱱ ᱯᱟᱞᱮᱫ ᱟᱠᱚ ᱚᱞᱛᱮ ᱟᱨ ᱵᱟᱝᱠᱷᱟᱱ ᱢᱮᱱᱛᱮ, ᱠᱚ ᱦᱚᱲ ᱥᱮᱫ ᱵᱚᱱ ᱥᱚᱫᱚᱨᱟ, ᱚᱱᱟᱜᱮ ᱯᱟᱞᱮᱫ ᱦᱚᱲ ᱠᱟᱦᱟᱱᱤ ᱵᱚ ᱢᱮᱛᱟᱜ-ᱟ ᱾
ᱦᱮᱸ ᱦᱮᱸ ᱚᱱᱮ ᱛᱚᱵᱤᱱ ᱥᱟᱵ ᱧᱟᱢ ᱠᱮᱫᱟ ᱡᱮ ᱱᱚᱣᱟ ᱜᱮ ᱦᱚᱲ ᱠᱟᱹᱦᱱᱤ ᱵᱚ ᱢᱮᱛᱟᱜᱟᱜᱼᱟ ᱾ ᱟᱨ ᱟᱵᱚ ᱫᱚ ᱯᱟᱞᱮ ᱟᱹᱰᱤ ᱩᱯᱨᱩᱢᱟᱱ ᱦᱚᱲ, ᱠᱷᱟᱱ ᱟᱹᱰᱤ ᱢᱟᱱᱮ ᱵᱟᱠᱚ ᱞᱟᱹᱭᱟ ᱥᱮᱫᱟᱭ ᱦᱚᱲ ᱦᱚᱲ ᱠᱟᱱᱟ ᱵᱚᱱ ᱥᱮ, ᱮᱱᱠᱷᱟᱱ ᱚᱱᱟ ᱠᱚᱫᱚ ᱯᱟᱞᱮ ᱵᱟᱹᱜᱤᱭ
ᱢᱮᱱᱠᱷᱟᱱ ᱦᱳᱭ ᱚᱱᱟ ᱢᱮᱱᱠᱷᱟᱱ ᱱᱟᱜ ᱢᱟᱱᱮ ᱱᱮᱛᱟᱨ ᱠᱚ ᱵᱟᱹᱜᱤ ᱤᱫᱤᱭᱮᱫᱼᱟ ᱟᱨ ᱵᱟᱝᱠᱷᱟᱱ ᱤᱭᱟᱹ ᱤᱫᱤᱜᱼᱟ ᱦᱮᱸ ᱪᱮ ᱵᱟᱝ,
ᱦᱳᱭ ᱟᱨ ᱡᱟᱦᱟᱸᱜ ᱜᱮ ᱱᱟᱦᱟᱜ,
ᱟᱹᱵᱤᱱᱟᱜ ᱟᱹᱵᱤᱱᱟᱜ ᱠᱟᱛᱷᱟ ᱵᱤᱱ ᱞᱟᱹᱭᱮᱫᱼᱟ ᱡᱮ ᱵᱟᱝ ᱦᱳᱭ ᱡᱟᱦᱟᱸ ᱛᱤᱱᱟᱹᱜ ᱜᱮ ᱥᱟᱶᱛᱟ ᱨᱤᱱᱤᱡ ᱦᱚᱲ ᱠᱚ ᱤᱭᱟᱹ ᱠᱚ ᱟᱠᱚ ᱟᱠᱚᱣᱟᱜ ᱢᱟᱱᱮ ᱯᱟᱹᱨᱤᱥ ᱠᱚᱫᱚ ᱩᱱᱠᱩ ᱠᱚ ᱟᱫᱽ ᱤᱫᱤᱜᱼᱟ ᱾
ᱦᱮᱸ ᱟᱫ ᱤᱫᱤ ᱛᱚ ᱢᱮᱱ ᱜᱟᱱᱚᱜᱼᱟ ᱟᱫ ᱤᱫᱤ ᱜᱮ, ᱢᱮᱱᱠᱷᱟᱱ ᱛᱤᱱᱟᱹᱜ ᱜᱟᱱ ᱠᱚ ᱨᱩᱠᱷᱤᱭᱟᱹ ᱫᱚᱦᱚ ᱠᱟᱜᱼᱟ ᱨᱟᱠᱷᱟ ᱫᱚᱦᱚ ᱠᱟᱜᱼᱟ ᱾ ᱟᱨ ᱩᱱᱠᱩ ᱜᱮ ᱟᱵᱚᱣᱟᱜ ᱥᱟᱶᱛᱟ ᱨᱮ ᱱᱤᱛᱚᱜ ᱢᱤᱫᱴᱤᱡ ᱵᱤᱱᱟᱹ ᱩᱯᱨᱩᱢ ᱛᱟᱠᱚ ᱢᱮᱱᱟᱜ ᱛᱮ ᱜᱟᱫᱮᱞ ᱠᱷᱚᱱ ᱵᱷᱤᱱᱟᱹ ᱠᱚ ᱧᱮᱞᱚᱜ ᱠᱟᱱᱟ ᱾ ᱟᱨ ᱩᱱᱠᱩ ᱜᱮ ᱦᱚᱛᱮ ᱛᱮ ᱯᱟᱞᱮᱱ ᱟᱵᱚ ᱱᱚᱣᱟ ᱥᱟᱶ ᱛᱟᱣ ᱵᱚ ᱡᱚᱜᱟᱣ ᱫᱚᱦᱚ ᱟᱠᱟᱜᱼᱟ ᱾
ᱦᱮᱸ ᱚᱱᱟ ᱫᱚ ᱥᱟᱹᱨᱤ ᱠᱟᱛᱷᱟ ᱠᱟᱱ ᱜᱮᱭᱟ ᱾ ᱵᱟᱠᱷᱟᱱ ᱟᱵᱚ ᱫᱚ ᱯᱟᱞᱮᱫ ᱚᱝᱠᱟᱱ ᱦᱚᱲ ᱫᱚᱵᱚ ᱵᱟᱝ ᱠᱟᱱ ᱛᱮ ᱡᱮ ᱮᱻ ᱱᱚᱣᱟ ᱠᱚᱵᱚᱱ ᱡᱚᱜᱟᱣ ᱫᱟᱲᱮᱭᱟᱜᱼᱟ ᱟᱨ ᱦᱚᱸ ᱱᱟ-ᱦᱚ
ᱢᱟᱱᱮ ᱪᱮᱫᱟᱜ ᱞᱟᱹᱭᱮᱫ ᱤᱧ ᱪᱤᱠᱟ ᱥᱟᱶᱛᱟ ᱠᱚ ᱦᱚᱲ ᱛᱟᱞᱟ ᱨᱮᱵᱚ ᱟᱵᱚ ᱵᱚᱱ ᱪᱤᱭᱟᱹ ᱵᱚᱜ ᱛᱮ,
ᱦᱮᱸ ᱚᱱᱟ ᱦᱚᱸ ᱵᱮᱥ ᱜᱮ ᱠᱟᱛᱷᱟ ᱠᱟᱱᱟ, ᱟᱨ ᱱᱤᱛᱚᱜ ᱵᱷᱟᱨᱚᱛ ᱡᱟᱠᱟᱛ ᱠᱟᱱᱟ ᱩᱱᱟᱹᱜ ᱢᱟᱨᱟᱝ ᱫᱤᱥᱚᱢ ᱨᱮ ᱾ ᱩᱱᱟᱹᱜ ᱥᱟᱸᱜᱮ ᱦᱚᱲ ᱨᱮ ᱟᱵᱚ ᱦᱚᱸ ᱢᱤᱫ ᱦᱚᱲ ᱠᱟᱱᱟ ᱵᱚᱱ ᱟᱨ ᱟᱹᱫᱤᱵᱟᱹᱥᱤ ᱢᱮᱱᱛᱮ ᱵᱚᱱ ᱪᱤᱭᱟᱹᱜ ᱠᱟᱱᱟ ᱾ ᱟᱨ ᱦᱚᱲ ᱠᱚ ᱦᱚᱸ ᱱᱟᱜ ᱚᱱᱠᱟᱜ ᱜᱮ ᱟᱨ ᱵᱟᱝᱠᱷᱟᱱ ᱟᱹᱫᱤᱵᱟᱹᱥᱤ ᱫᱚ ᱢᱮᱱ ᱜᱟᱱᱚᱜᱼᱟ ᱢᱩᱪᱟᱹᱫ ᱫᱷᱟᱨᱟ ᱨᱮᱜᱮ, ᱮᱻ ᱚᱱᱟ ᱠᱟᱜᱚᱡ ᱠᱚᱞᱚᱢ ᱨᱮᱫᱚ ᱵᱟᱝᱜᱮ ᱾ ᱟᱫᱚ ᱟᱵᱚ ᱫᱚ ᱚᱱᱟ ᱠᱚ ᱨᱮ ᱫᱚ ᱚᱱᱩᱥᱩᱪᱤᱛ ᱡᱟᱛᱤ ᱥᱮ ᱚᱱᱩᱥᱩᱪᱤᱛ ᱡᱟᱱ ᱡᱟᱛᱤ ᱚᱱᱟ ᱠᱚ ᱱᱟᱜ ᱵᱚᱱ ᱞᱮᱠᱷᱟᱜ ᱠᱟᱱᱟ ᱾ ᱟᱨ ᱵᱟᱝ ᱪᱤᱭᱟᱹᱜᱚᱜ ᱠᱟᱱᱟ ᱚᱱᱟ ᱟᱨ ᱱᱤᱛᱚᱜ ᱱᱟᱜ ᱡᱟᱦᱟᱸ ᱜᱮ ᱢᱟᱱᱮ ᱟᱹᱫᱤᱵᱟᱹᱥᱤ ᱴᱟᱨᱢ ᱫᱚ ᱟᱵᱚ ᱟᱵᱚ ᱛᱮ ᱟᱨ ᱵᱟᱝᱠᱷᱟᱱ ᱮᱴᱟᱜ ᱦᱚᱲ ᱫᱚ ᱵᱟᱝ ᱠᱚ ᱮᱢᱟ ᱢᱮᱱ ᱨᱮᱦᱚᱸ ᱟᱯᱮ ᱫᱚ ᱯᱮ ᱟᱹᱫᱤᱵᱟᱹᱥᱤ ᱠᱟᱱᱟ ᱤᱭᱟᱹ ᱠᱟᱱᱟ᱾ ᱮᱱ ᱨᱮᱦᱚᱸ ᱩᱱᱟᱹᱜ ᱯᱟᱞᱮ ᱥᱟᱹᱨᱤ ᱢᱚᱱᱮ ᱛᱮᱫᱚ ᱵᱟᱝᱠᱚ ᱢᱮᱱᱟ᱾
ᱦᱮᱸ
ᱟᱻ ᱥᱟᱹᱨᱤ ᱠᱟᱛᱷᱟ ᱠᱟᱱ ᱜᱮᱭᱟ ᱡᱮ ᱟᱠᱚ ᱱᱚᱣᱟ ᱡᱤᱱᱤᱥ ᱥᱟᱹᱨᱤ ᱢᱚᱱᱮᱛᱮ ᱵᱟᱝᱠᱚ ᱢᱮᱱᱟ ᱢᱮᱱ ᱜᱟᱹᱱᱤᱜ-ᱟ ᱟᱠᱚᱣᱟᱜ ᱟᱵᱚᱣᱟᱜ ᱠᱟᱛᱷᱟ ᱫᱚᱦᱚ ᱛᱮᱠᱚ ᱢᱮᱱᱟ ᱡᱮ ᱦᱚᱸ ᱵᱟᱝ ᱦᱳᱭ ᱟᱯᱮᱭᱟᱜ ᱠᱟᱛᱷᱟ ᱞᱮ ᱫᱚᱦᱚ ᱠᱮᱜ-ᱟ᱾ ᱟᱫᱚ ᱚᱱᱟ ᱠᱚᱜᱮ ᱡᱟᱦᱟᱸ ᱛᱤᱱᱟᱹᱜ ᱜᱮ ᱱᱟᱜ ᱱᱚᱣᱟ ᱦᱚᱲ ᱥᱟᱢᱟᱝ ᱨᱮ ᱤᱭᱟᱹ
ᱦᱩᱸ
ᱚᱱᱟ ᱠᱚᱨᱮ ᱦᱚᱸ ᱱᱚᱣᱟ ᱠᱟᱛᱷᱟ ᱫᱚ ᱟᱹᱰᱤ ᱟᱞᱜᱟᱛᱮ ᱵᱟᱲᱟᱭᱚᱜ-ᱟ ᱟᱨ ᱵᱟᱝᱠᱷᱟᱱ ᱦᱳᱭ ᱡᱟᱦᱟᱸ ᱜᱮ ᱟᱠᱚᱣᱟᱜ ᱪᱮᱫ ᱞᱮᱠᱟᱞᱤᱧ ᱞᱟᱹᱭᱟ ᱡᱟᱦᱟᱸ ᱜᱮ ᱟᱠᱚᱣᱟᱜ ᱩᱯᱨᱩᱢ ᱛᱟᱦᱮᱸᱱᱟ ᱵᱷᱤᱱᱟᱹ ᱠᱟᱛᱷᱟ ᱠᱚ ᱛᱟᱦᱮᱸᱱᱟ ᱚᱱᱟ ᱠᱚᱛᱮᱫ ᱦᱚᱸ ᱟᱹᱰᱤ ᱡᱳᱨ ᱱᱚᱣᱟ ᱡᱤᱱᱤᱥ ᱠᱚᱫᱚ ᱟᱸᱡᱚᱢᱚᱜ ᱠᱟᱱᱟ ᱟᱨ ᱦᱳᱭ ᱥᱟᱶᱛᱟ ᱨᱮ ᱱᱚᱣᱟ ᱡᱤᱱᱤᱥ ᱦᱚᱸ ᱵᱚᱫᱚᱞ ᱫᱷᱟᱨᱟᱜ ᱠᱟᱱ ᱜᱮᱭᱟ ᱚᱱᱟ ᱟᱹᱵᱤᱱ ᱪᱮᱫ ᱦᱟᱸᱜ ᱵᱤᱱ ᱞᱟᱹᱭ ᱥᱟᱱᱟᱭᱮᱫ ᱵᱤᱱ
ᱦᱳᱭ ᱡᱟᱦᱟᱸᱜᱮ ᱟᱵᱚᱱᱟᱜ ᱥᱟᱶᱛᱟ ᱨᱮ ᱦᱚᱲ ᱠᱚ ᱧᱮᱞᱛᱮ ᱱᱤᱡᱮᱨᱟᱜ ᱩᱯᱨᱩᱢ ᱟᱨ ᱱᱤᱡᱮᱨᱟᱜ ᱤᱭᱟᱹ ᱵᱚ ᱵᱚᱫᱚᱞᱮᱜ-ᱟ᱾ ᱛᱚ ᱚᱱᱟ ᱨᱮᱫᱚ ᱢᱮᱱᱟᱞᱤᱧ ᱡᱮ ᱦᱚᱸ ᱛᱤᱱᱟᱹᱜ ᱜᱟᱱ ᱦᱚᱲ ᱫᱚ ᱥᱟᱹᱨᱤ ᱜᱮ ᱢᱟᱱᱮ ᱦᱚᱲ ᱠᱚ ᱧᱮᱞ ᱛᱮᱠᱚ ᱵᱚᱫᱚᱞᱚᱜ ᱠᱟᱱᱟ᱾ ᱟᱨ ᱟᱯᱱᱟᱨ ᱦᱚᱸ ᱚᱞᱚᱜ ᱯᱟᱲᱦᱟᱣ ᱠᱟᱛᱮᱫ ᱦᱚᱸ ᱪᱮᱫ ᱚᱝᱠᱟᱱ ᱟᱹᱠᱤᱞ ᱢᱟᱱᱮ ᱢᱮᱱ ᱜᱟᱱᱚᱜ ᱱᱮᱛᱟᱨ ᱢᱟ ᱟᱹᱠᱤᱞ ᱫᱚ ᱵᱟᱝ ᱤᱥᱠᱤᱞ ᱡᱟᱹᱥᱛᱤ ᱪᱟᱞᱟᱜ ᱠᱟᱱᱟ ᱥᱮ ᱡᱟᱦᱟᱸᱭ ᱴᱷᱮᱱ ᱤᱥᱠᱤᱞ ᱩᱱᱤ ᱜᱮ ᱤᱭᱟᱹ ᱮᱱᱠᱷᱟᱱ ᱚᱱᱟ ᱠᱚᱫᱚ ᱵᱟᱝ ᱜᱮᱵᱚ ᱟᱨᱪᱟᱣ ᱫᱮᱜ-ᱟ ᱟᱨ ᱵᱷᱮᱜᱟᱨ ᱵᱷᱮᱜᱟᱨ ᱠᱟᱛᱷᱟ ᱠᱚ ᱵᱟᱲᱟᱭ ᱧᱟᱢᱮᱫ ᱛᱮ ᱵᱚᱞᱮ ᱱᱤᱛᱚᱜ ᱡᱚᱛᱚ ᱡᱤᱱᱤᱥ ᱠᱚᱨᱮ ᱵᱚᱱ ᱛᱟᱭᱱᱚᱢ ᱤᱫᱤ ᱠᱟᱱᱟ᱾ ᱦᱳᱭ ᱚᱱᱟ ᱠᱚᱨᱮ ᱜᱮ ᱟᱨᱚ ᱟᱹᱵᱤᱱ ᱡᱟᱦᱟᱱᱟᱜ ᱡᱩᱫᱤ ᱟᱹᱤᱥ ᱠᱚᱵᱤᱱ ᱧᱟᱢ ᱠᱷᱟᱱ ᱞᱟᱹᱭ ᱫᱟᱲᱮᱭᱟᱜ-ᱟ ᱵᱤᱱ
ᱥᱟᱹᱨᱤ ᱠᱟᱛᱷᱟ ᱠᱟᱱᱟ ᱟᱵᱚ ᱡᱟᱹᱥᱛᱤ ᱠᱟᱛᱮᱫ ᱱᱚᱣᱟ ᱥᱟᱱᱛᱟᱲ ᱥᱟᱶᱛᱟ ᱨᱮᱱᱤ ᱦᱚᱲ ᱠᱚ ᱚᱱᱟ ᱡᱤᱱᱤᱥ ᱫᱚ ᱵᱟᱝᱵᱚᱱ ᱩᱨᱩᱢᱮᱫ-ᱟ ᱥᱮ ᱵᱟᱝᱵᱚᱱ ᱴᱷᱤᱠ ᱷᱤᱠᱟᱹᱭ ᱨᱮᱦᱚᱸ ᱵᱟᱵᱚᱱ ᱴᱷᱤᱠᱟᱹᱭᱮᱫ ᱨᱮᱦᱚᱸ ᱚᱱᱟ ᱫᱚ ᱟᱵᱚ ᱡᱟᱹᱥᱛᱤ ᱵᱚᱜᱮ ᱵᱮᱵᱟᱨᱮᱫ-ᱟ ᱚᱱᱟᱜᱮ ᱢᱟᱱᱮ ᱵᱟᱲᱦᱟᱭᱭᱟᱯᱚᱱᱛᱮ ᱰᱚᱰᱷᱟᱜ ᱢᱮ ᱮ ᱨᱮᱦᱚᱸ ᱚᱱᱛᱮ ᱜᱮᱵᱚᱱ ᱛᱟᱲᱟᱢ ᱤᱫᱤᱜ-ᱟ᱾ ᱟᱨ ᱚᱱᱠᱟ ᱫᱚ ᱵᱟᱝ ᱦᱩᱭ ᱞᱟᱹᱠᱛᱤ ᱤᱧᱟᱹᱜ ᱦᱤᱥᱟᱹᱵ ᱛᱮᱫᱚ᱾ ᱟᱫᱚ ᱵᱚ ᱠᱚᱨᱟᱣᱮᱫ-ᱟ ᱪᱮᱫ ᱵᱤᱱ ᱪᱮᱠᱟᱹ ᱫᱟᱲᱮᱭᱟᱜ-ᱟ᱾ ᱦᱳᱭ ᱦᱳᱭ ᱟᱨ ᱡᱟᱦᱟᱸ ᱜᱮ ᱱᱟᱦᱟᱜ ᱟᱨ ᱱᱤᱛᱚᱜ ᱟᱹᱵᱤᱱ ᱚᱱᱟᱨᱮ ᱡᱩᱫᱤ ᱟᱹᱵᱤᱱ ᱡᱟᱦᱟᱱᱟᱜ ᱵᱟᱨ ᱯᱮ ᱠᱟᱛᱷᱟ ᱢᱮᱱ ᱥᱟᱱᱟᱭᱮᱫ ᱵᱤᱱᱟ
ᱦᱩᱸ ᱚᱱᱟ ᱫᱚ ᱴᱷᱤᱠ ᱵᱤᱱ ᱞᱟᱹᱭ ᱠᱮᱫᱮᱜ-ᱟ ᱥᱟᱶᱛᱟ ᱱᱤᱛᱚᱜ ᱛᱤᱱᱟᱹᱜ ᱜᱟᱱ ᱦᱚᱲᱜᱮ ᱟᱵᱚᱣᱟᱜ ᱱᱚᱣᱟ ᱨᱚᱠᱠᱷᱟ ᱫᱚᱦᱚ ᱠᱟᱛᱮ ᱠᱚ ᱵᱟᱧᱪᱟᱣ ᱫᱚᱦᱚ ᱠᱟᱜ ᱛᱮᱠᱚ ᱟᱹᱰᱤ ᱪᱮᱦᱨᱟ ᱱᱚᱣᱟ ᱠᱚᱨᱮ ᱟᱯᱱᱟᱨᱟᱜ ᱟᱹᱨᱤᱪᱟᱹᱞᱤ ᱟᱨᱚ ᱚᱱᱠᱟ ᱤᱭᱟᱹ ᱵᱤᱱ ᱫᱚᱦᱚ ᱠᱟᱜ-ᱟ ᱛᱚ ᱚᱱᱟ ᱡᱤᱱᱤᱥ ᱠᱚ ᱱᱤᱛᱚᱜ ᱧᱮᱞᱛᱮ ᱦᱟᱦᱟᱨᱟ ᱵᱩᱡᱷᱟᱹᱜ-ᱟ᱾ ᱡᱮ ᱵᱟᱝ ᱛᱤᱱᱟᱹᱜ ᱜᱟᱱ ᱦᱚᱲ ᱠᱚᱫᱚ ᱚᱱᱟᱨᱮ ᱱᱤᱛᱚᱜ ᱦᱚᱸ ᱠᱩᱨᱩᱢᱩᱴᱩ ᱪᱷᱩᱴᱟᱹᱣ ᱟᱠᱟᱱ ᱜᱮᱭᱟ ᱠᱚ ᱟᱨ ᱚᱱᱟ ᱨᱮᱱᱟᱜ ᱟᱜᱟᱢ ᱵᱟᱝ ᱧᱮᱞ ᱠᱟᱛᱮ ᱨᱮᱦᱚᱸ ᱱᱤᱛᱚᱜ ᱱᱤᱛᱚᱜ ᱦᱤᱥᱟᱹᱵ ᱛᱮ, ᱢᱟᱱᱮ ᱟᱵᱚᱣᱟᱜ ᱥᱟᱶ ᱛᱟ ᱠᱚ ᱵᱟᱧᱪᱟᱣᱮᱫ ᱛᱮ ᱟᱵᱚ ᱦᱚᱸ ᱨᱩᱠᱷᱤᱭᱟᱹ ᱠᱚ ᱫᱚᱦᱚ ᱠᱟᱜ ᱵᱚᱱᱟ, ᱟᱨ ᱱᱚᱜᱼᱱᱟ ᱫᱚ ᱱᱟᱸᱜ ᱚᱱᱟ ᱠᱷᱟᱹᱛᱤᱨ ᱟᱠᱚᱣᱟᱜ ᱢᱚᱱᱮᱨᱮ ᱯᱟᱞᱮᱱ ᱠᱟᱹᱴᱤᱡᱹ ᱟᱱᱠᱟᱣ ᱦᱤᱡᱩᱜ ᱠᱟᱱᱟ ᱡᱮ ᱵᱟᱝ ᱟᱵᱚ ᱥᱟᱶ ᱥᱟᱶᱛᱟ ᱨᱮᱱ ᱦᱚᱲ ᱦᱩᱭ ᱠᱟᱛᱮᱜ ᱱᱚᱣᱟ ᱥᱟᱶᱛᱟ ᱞᱟᱹᱜᱤᱫ ᱡᱟᱸᱦᱟᱱ ᱵᱟᱝ ᱡᱟᱦᱟᱸ ᱡᱤᱱᱤᱥ ᱢᱟ ᱪᱤᱠᱟ ᱦᱩᱭᱩᱜ ᱜᱮᱭᱟ᱾ ᱚᱱᱟ ᱛᱮᱜᱮ ᱯᱟᱞᱮ ᱟᱠᱚ ᱦᱚᱸ ᱱᱚᱣᱟ ᱡᱤᱱᱤᱥ ᱠᱚᱠᱚ ᱠᱚᱨᱟᱣᱮᱫ ᱛᱮ ᱢᱟᱱᱮ ᱦᱮᱸ ᱥᱟᱱᱛᱟᱲ ᱥᱟᱶᱛᱟ ᱨᱮ ᱢᱤᱫᱴᱤᱡ ᱵᱷᱮᱜᱟᱨ ᱩᱱᱩᱨᱢ ᱠᱚ ᱧᱟᱢ ᱮᱜᱼᱟ᱾ ᱟᱨ ᱚᱱᱟ ᱠᱚᱨᱟᱣ ᱦᱚᱸ ᱫᱚᱨᱠᱟᱨ ᱵᱟᱝᱠᱷᱟᱱ ᱪᱤᱠᱟᱹᱛᱮ ᱟᱵᱚᱣᱟᱜ ᱟᱨ ᱥᱚᱢᱟᱡ ᱥᱟᱶᱛᱟ ᱞᱟᱦᱟᱜᱼᱟ᱾
ᱮᱸᱜ ᱟᱹᱰᱤ ᱵᱷᱟᱹᱜᱤ ᱠᱟᱛᱷᱟ ᱵᱮᱱ ᱞᱟᱹᱭ ᱠᱮᱜᱼᱟ᱾ ᱚᱸ ᱡᱮ ᱵᱟᱝ ᱢᱟᱱᱮ ᱚᱱᱠᱟᱱ ᱠᱚ ᱠᱟᱹᱢᱤ ᱠᱚᱨᱟᱣ ᱫᱚᱨᱠᱟᱨ᱾ ᱛᱚ ᱚᱱᱟ ᱦᱚᱸ ᱟᱹᱞᱤᱧ ᱞᱤᱧ ᱵᱟᱲᱟᱭ ᱜᱮᱭᱟ ᱡᱮ ᱢᱟᱱᱮ ᱪᱮᱫᱞᱮᱠᱟ ᱵᱤᱱ ᱞᱟᱹᱭᱟ, ᱡᱚᱠᱷᱚᱱ ᱟᱵᱚ ᱥᱟᱱᱛᱟᱲ ᱥᱟᱶᱛᱟᱨᱮ ᱚᱱᱠᱟᱱ ᱡᱤᱱᱤᱥ ᱠᱚ ᱜᱷᱚᱴᱚᱱ ᱠᱚ ᱦᱩᱭᱩᱜᱼᱟ, ᱡᱟᱦᱟᱸᱛᱮ ᱚᱱᱮ ᱚᱱᱟ ᱢᱮᱱ ᱢᱮᱱ ᱛᱮᱠᱚ ᱵᱟᱠᱚ ᱞᱟᱹᱭ ᱡᱮ ᱱᱤᱡᱮᱨᱟᱜ ᱩᱯᱨᱩᱢ ᱦᱚ ᱞᱟᱡᱟᱣᱮᱢ ᱵᱩᱡᱷᱟᱹᱣᱼᱟ᱾ ᱥᱟᱱᱛᱟᱲ ᱥᱟᱶᱛᱟ ᱨᱮ ᱢᱤᱫᱴᱤᱡ ᱟᱢᱟᱜ ᱩᱯᱨᱩᱢᱮᱢ ᱦᱚᱸ ᱞᱟᱡᱟᱣᱢ ᱮᱢ ᱵᱩᱡᱷᱟᱹᱣᱟ᱾
ᱮᱠᱷᱟᱱ ᱚᱱᱟ ᱩᱯᱨᱩᱢᱠᱚ ᱥᱟᱨᱦᱟᱣᱟ᱾ ᱚᱱᱟ ᱤᱭᱟᱹ ᱛᱮ ᱦᱮᱸ᱾ ᱚᱸᱜ ᱚᱱᱟ ᱫᱚ ᱚᱠᱟ ᱚᱠᱟ ᱡᱚᱠᱷᱚᱡ ᱥᱟᱹᱨᱤᱜᱮ, ᱢᱟᱱᱮ ᱦᱚᱲ ᱠᱚᱣᱟᱜ ᱤᱭᱟᱹ ᱠᱚ ᱧᱮᱞ ᱠᱟᱛᱮᱫ ᱠᱟᱨᱫᱷᱟᱹᱱᱤ ᱠᱚ ᱧᱮᱞ ᱠᱟᱛᱮᱫ, ᱢᱟᱱᱮ ᱱᱚᱝᱠᱟ ᱵᱩᱡᱷᱟᱹᱜᱼᱟ ᱡᱮ ᱵᱟᱝ ᱢᱟᱱᱮ ᱟᱯᱱᱟᱨ ᱜᱮ ᱯᱟᱞᱮᱱ ᱯᱤᱪᱷᱣ ᱵᱟᱹᱣᱰᱤ ᱠᱟᱱᱟ᱾ ᱟᱵᱚ ᱛᱟᱭᱱᱚᱢ ᱠᱟᱱᱛᱮ ᱢᱟᱱᱮ ᱱᱤᱛᱚᱜ ᱛᱟᱹᱵᱤᱡ ᱟᱵᱚᱣᱟᱜ ᱚᱱᱠᱟ ᱩᱭᱦᱟᱹᱨ ᱚᱠᱟ ᱦᱟᱨᱠᱟᱛ ᱛᱟᱵᱚ ᱢᱮᱱᱟᱜᱼᱟ, ᱟᱨ ᱪᱤᱠᱟᱜ ᱠᱟᱱᱟ ᱥᱮ